ᱦᱮᱸ ᱡᱚᱦᱟᱨ ᱜᱮ ᱟᱸᱡᱚᱢᱚᱜ ᱠᱟᱱᱟ᱾ ᱚ ᱨᱚᱯᱚᱲ ᱫᱚ ᱦᱟᱸᱜ ᱱᱚᱣᱟ ᱤᱭᱟᱹ ᱟᱵᱚ ᱥᱚᱢᱟᱡᱽ ᱨᱮᱱᱟᱜ ᱦᱟᱸᱜ ᱞᱟᱝ ᱨᱚᱯ ᱨᱚᱯᱚᱲ ᱠᱟᱱ ᱛᱟᱦᱮᱱᱟ᱾ ᱡᱮ ᱮᱱᱮᱡ ᱥᱮᱨᱮᱧ ᱠᱚ ᱵᱟᱨᱮᱛᱮ᱾
ᱦᱩᱸ
ᱟᱫᱚ ᱟᱫ ᱢᱟ ᱟᱹᱰᱤ ᱠᱤᱪᱷᱩ ᱜᱮᱵᱚᱱ ᱟᱫ ᱟᱹᱜᱩᱭᱮᱫᱟ᱾ ᱟᱫᱚ ᱚᱱᱟᱜᱮ ᱛᱟᱦᱮ ᱚᱱᱛᱮ ᱫᱚ ᱪᱮᱫ ᱞᱮᱠᱟ, ᱥᱟᱨᱮᱡ ᱵᱟᱨᱮᱡ ᱢᱮᱱᱟᱜ-ᱟ ᱪᱮᱫ ᱠᱚᱨᱮᱱᱟᱜ ᱡᱮᱢᱚᱱ ᱟᱹᱰᱤ ᱡᱟᱭᱜᱟᱨ ᱨᱮ ᱟᱸᱡᱚᱢ ᱠᱟᱱᱟ ᱡᱮ, ᱵᱤᱥᱤᱨ ᱵᱷᱟᱜᱽ ᱢᱟᱱᱮ ᱠᱟᱨᱟᱢ ᱮᱱᱮᱡ ᱥᱮᱨᱮᱧ ᱥᱮ ᱠᱟᱨᱟᱢ ᱫᱚ ᱠᱟᱨᱟᱢ ᱵᱤᱱᱛᱤ ᱜᱮ ᱵᱟᱹᱱᱩᱜ-ᱟ᱾
ᱟᱞᱮ ᱥᱮᱫ ᱫᱳ ᱠᱟᱨᱟᱢ ᱫᱚ ᱤᱧᱦᱚ ᱵᱟᱹᱧ ᱧᱮᱞ ᱠᱟᱫᱟ ᱠᱟᱨᱟᱢ ᱮᱱᱮᱡ ᱠᱚᱫᱚ ᱥᱮ ᱠᱟᱨᱟᱢ ᱵᱤᱱᱛᱤ ᱠᱚ ᱚᱱᱟ ᱠᱚᱫᱚ ᱵᱟᱹᱧ ᱧᱮᱞ ᱠᱟᱫᱟ ᱢᱮᱱᱠᱦᱟᱡ ᱡᱟᱦᱟᱸ ᱵᱷᱟᱸᱰᱟᱱ ᱨᱮᱠᱚ ᱜᱚᱡ ᱜᱩᱨ ᱥᱚᱢᱚᱭ ᱵᱤᱱᱛᱤ ᱛᱤ ᱦᱩᱭᱩᱜᱼᱟ᱾ ᱚᱱᱟ ᱠᱚᱫᱚᱧ ᱟᱸᱡᱚᱢ ᱵᱟᱲᱟ ᱟᱠᱟᱫᱟ᱾ ᱢᱮᱱᱠᱷᱟᱱ ᱠᱟᱨᱟᱢ ᱫᱚ ᱟᱞᱮ ᱪᱮᱫ ᱵᱟᱝ ᱦᱳᱭ ᱜᱮᱭᱟ᱾
ᱠᱟᱨᱟᱢ ᱫᱚ ᱟᱵᱚ ᱡᱟᱦᱟᱸ ᱤᱭᱟᱹ ᱠᱟᱨᱟᱢ ᱰᱟᱹᱨ ᱦᱟᱸᱜ ᱵᱚᱱ ᱵᱤᱫ ᱟ᱾ ᱛᱟᱞᱟ ᱠᱩᱞᱦᱤᱨᱮ ᱟᱫᱚ ᱚᱸᱰᱮ ᱜᱮ ᱦᱟᱸᱜ ᱟᱫᱚ ᱪᱮᱫ ᱠᱚ ᱱᱤᱭᱟᱢ ᱠᱚ ᱢᱮᱱᱟᱜ-ᱟ ᱟᱵᱚᱣᱟᱜ ᱥᱚᱢᱟᱡᱽ ᱨᱮ ᱦᱟᱸᱜ ᱩᱱᱟᱹᱜ ᱠᱤᱪᱷᱩ ᱫᱚ᱾ ᱵᱟᱰᱟᱭ ᱵᱟᱝ ᱱᱤᱡᱮ ᱦᱚᱸ ᱚᱝᱠᱟ ᱟᱹᱛᱳ ᱫᱤᱥᱚᱢ ᱫᱚ ᱩᱱᱟᱹᱜ ᱛᱟᱦᱮᱸ ᱵᱟᱝ ᱦᱩᱭ ᱠᱟᱱᱟ᱾ ᱛᱚ ᱵᱟᱭᱨᱮ ᱨᱮᱜᱮ ᱠᱷᱟᱹᱞᱤ ᱛᱚ ᱩᱱᱟᱹᱜ ᱡᱚᱛᱚ ᱞᱮᱠᱟᱱᱟᱜ ᱫᱚ ᱵᱟᱰᱟᱭ ᱫᱚ ᱵᱟᱹᱱᱩᱜᱼᱟ᱾ ᱟᱨ ᱵᱟᱰᱟᱭ ᱫᱚ ᱞᱟᱹᱠᱛᱤ ᱠᱟᱱᱟ ᱦᱟᱜ ᱱᱚᱣᱟ ᱫᱚ ᱵᱟᱠᱷᱟᱱ ᱥᱚᱢᱟᱡ ᱨᱮᱱ ᱦᱚᱲ ᱴᱷᱮᱱ ᱜᱮ ᱱᱤᱡᱮ ᱱᱤᱫᱟ ᱥᱮ ᱨᱚᱲ ᱞᱟᱸᱫᱟ ᱦᱚᱪᱩᱜ-ᱟ ᱡᱮ ᱦᱚᱲ ᱠᱟᱱᱟ, ᱦᱚᱲ ᱟᱭᱟᱜ ᱵᱟᱭ ᱵᱟᱰᱟᱭ ᱛᱟᱭᱟ ᱟᱫᱚ ᱦᱟᱜ ᱱᱚᱛᱮ ᱫᱚ ᱠᱟᱨᱟᱢ ᱫᱚᱱ ᱫᱚ ᱫᱚᱢᱮ ᱜᱮ ᱦᱩᱭᱩᱜ ᱜᱮᱭᱟ, ᱡᱮᱢᱚᱱ ᱮᱴᱟᱜ ᱠᱚᱨᱮ ᱥᱮᱫ ᱦᱚᱸ ᱤᱫᱤ ᱦᱚᱸᱠᱚ ᱤᱫᱤ ᱠᱚᱜᱮᱭᱟ᱾ ᱚᱱᱟ ᱵᱟᱦᱟ ᱫᱚᱱ ᱞᱤᱠᱟ ᱜᱤ ᱟᱫᱚ ᱠᱟᱨᱟᱢ ᱫᱚ ᱠᱟᱹᱴᱤᱡ ᱟᱞᱟᱫᱟ ᱧᱚᱜ ᱜᱮᱭᱟ ᱚᱱᱟ ᱨᱮᱱᱟᱜ ᱮᱱᱮᱡ ᱥᱮᱨᱮᱧ ᱠᱚᱫᱚ ᱠᱟᱹᱴᱤᱡ ᱨᱩ ᱠᱚᱦᱚᱸ ᱥᱮᱨᱮᱧ ᱠᱚᱦᱚᱸ
ᱱᱚᱝ ᱠᱟᱨᱟᱢ ᱠᱚᱫᱚ ᱟᱞᱮᱥᱮᱫ ᱫᱚ ᱵᱟᱝ ᱦᱩᱭᱩᱜ ᱜᱮᱭᱟ᱾ ᱱᱚᱣᱟ ᱵᱟᱦᱟ ᱫᱚᱱ ᱥᱮ ᱚᱱᱮ ᱢᱟᱜ ᱢᱚᱬᱮ ᱫᱚᱱ ᱟᱸ ᱱᱚᱶᱟ ᱠᱚᱫᱚᱧ ᱧᱮᱞ ᱠᱟᱫᱟ ᱦᱩᱭᱩᱜ ᱜᱮᱭᱟ ᱢᱮᱱᱠᱷᱟᱡ ᱠᱟᱨᱚᱢ ᱫᱚ ᱵᱟᱹᱧ ᱧᱮᱞ ᱵᱟᱲᱟᱣ ᱠᱟᱫᱟ ᱟᱞᱮᱥᱮᱫ ᱫᱚ᱾
ᱚ
ᱟᱪᱪᱷᱟ ᱱᱚᱛᱮ ᱦᱟᱸᱜ ᱤᱭᱟᱹ ᱪᱮᱫ ᱠᱚ ᱢᱮᱱᱫᱟ ᱮᱸ ᱪᱟᱥᱵᱟᱥ ᱠᱚᱦᱟᱸᱜ ᱢᱟ ᱱᱚᱜᱼᱚᱭ ᱵᱚᱱ ᱟᱨᱟᱢᱵᱚ ᱠᱮᱫᱟ ᱛᱚ ᱱᱚᱣᱟᱜ ᱜᱮ ᱦᱟᱸᱜ ᱨᱟᱠᱟᱵ ᱵᱟᱲᱟ ᱞᱮᱠᱷᱟᱱ ᱦᱟᱸᱜ ᱛᱚ ᱩᱱ ᱫᱚ ᱦᱟᱸᱜ ᱫᱚᱢᱮᱢ ᱥᱚᱨᱦᱟᱭᱚᱜᱼᱟ ᱥᱚᱨᱦᱟᱭ ᱵᱚᱸᱜᱟ ᱫᱚ ᱦᱟᱸᱜ ᱛᱟᱦᱚᱞᱮ ᱚᱱᱛᱮ ᱫᱚ ᱚᱠᱟ ᱞᱮᱠᱟ ᱛᱤᱥ ᱥᱮᱜ ᱠᱚ ᱥᱚᱨᱦᱟᱭᱚᱜᱼᱟ
ᱦᱩᱸ ᱩᱸ ᱟᱨ ᱥᱚᱨᱦᱟᱭ ᱫᱚ ᱟᱞᱮ ᱫᱚ ᱟᱸᱜ ᱱᱚᱣᱟ ᱟᱸ ᱮᱢ ᱥᱚᱨᱦᱟᱭ ᱵᱚᱸᱜᱟ ᱞᱮᱜᱮ ᱞᱮ ᱥᱚᱨᱦᱟᱭᱚᱜᱼᱟ᱾
ᱡᱮᱢᱚᱱ ᱠᱤᱪᱷᱩ ᱫᱚ ᱡᱮᱢᱚᱱ ᱪᱮᱫᱞᱮᱠᱟ ᱯᱳᱥ ᱵᱚᱸᱜᱟ ᱠᱚ ᱥᱚᱨᱦᱟᱭᱚᱜᱼᱟ ᱡᱟᱦᱟᱸ ᱫᱚ ᱥᱟᱠᱨᱟᱛ ᱥᱟᱞᱟᱜ᱾ ᱟᱫᱚ ᱱᱚᱛᱮ ᱫᱚ ᱪᱮᱫ ᱞᱮᱠᱟ ᱥᱚᱨᱦᱟᱭ ᱵᱚᱸᱜᱟ ᱡᱟᱦᱟᱸ ᱫᱚ ᱟᱵᱚ ᱮᱸ ᱪᱮᱫ ᱠᱚ ᱢᱮᱱᱫᱟ ᱠᱟᱹᱞᱤ ᱯᱩᱡᱟᱹ ᱫᱚᱥᱟᱨ ᱛᱮᱥᱟᱨ ᱜᱮ ᱛᱚ ᱦᱟᱸᱜ
ᱦᱮᱸ ᱦᱮᱸ ᱚᱱᱠᱟ ᱜᱮᱞᱮ ᱥᱚᱨᱦᱟᱭᱚᱜᱼᱟ ᱟᱞᱮ ᱫᱚ ᱥᱚᱨᱦᱟᱭ ᱫᱚ ᱥᱚᱨᱦᱟᱭ ᱵᱚᱸᱜᱟ ᱨᱮᱜᱮ ᱦᱩᱭᱩᱜᱼᱟ᱾
ᱦᱮᱸ, ᱟᱫᱚ ᱦᱟᱸᱜ ᱟᱵᱚ ᱫᱚ ᱦᱟᱸᱜ ᱥᱟᱠᱨᱟᱛ ᱫᱚ ᱦᱟᱸᱜ ᱞᱟᱹᱭ ᱜᱟᱱᱚᱜᱼᱟ ᱯᱳᱥ ᱵᱚᱸᱜᱟ ᱢᱩᱪᱟᱹᱫ ᱨᱮᱜᱮ ᱦᱟᱸᱜ ᱡᱚᱛᱚ ᱠᱚᱵᱮᱱ ᱥᱟᱠᱨᱟᱛᱚᱜ ᱜᱚᱴᱟ ᱨᱮᱱ ᱜᱮ᱾ ᱟᱫᱚ ᱥᱚᱨᱦᱟᱭ ᱜᱮ ᱦᱟᱸᱜ ᱠᱟᱹᱴ ᱴᱤᱡ ᱵᱷᱮᱜᱟᱨ ᱜᱮᱛᱟ ᱵᱚᱱᱟ ᱟᱹᱰᱤ ᱜᱟᱱ ᱡᱮᱢᱚᱱ ᱫᱤᱥᱚᱢ ᱠᱷᱩᱱᱴᱟᱹᱣ ᱠᱚ ᱢᱮᱱᱟᱜᱼᱟ ᱟᱫᱚᱢ, ᱦᱮᱸ ᱞᱟᱹᱭ ᱢᱮ
ᱞᱟᱹᱭ ᱫᱟᱹᱧ ᱥᱚᱨᱦᱟᱭ ᱫᱚ ᱡᱚᱛᱚ ᱦᱚᱲᱟᱜ ᱜᱮ ᱵᱷᱮᱜᱟᱨ ᱧᱚᱜ ᱜᱮᱛᱟ ᱵᱚᱱᱟ ᱟᱨ ᱩᱱᱠᱩ ᱫᱚ ᱯᱩᱥ ᱵᱚᱸᱜᱟ ᱢᱟᱜᱽ ᱵᱚᱸᱜᱟ ᱯᱷᱟᱹᱜᱩᱱ ᱵᱚᱸᱜᱟ ᱦᱟᱹᱵᱤᱡ ᱠᱚᱦᱚᱸ ᱠᱩ ᱢᱟᱱᱮ ᱱᱚᱝᱠᱟ ᱯᱩᱥ ᱢᱟᱜᱽ ᱦᱟᱹᱵᱤᱡ ᱦᱚᱸᱠᱚ ᱥᱚᱨᱦᱟᱭᱚᱜ ᱜᱮᱭᱟ᱾ ᱟᱫᱚ ᱟᱵᱚ ᱥᱮᱫ ᱫᱚ ᱢᱤᱫᱴᱟᱝ ᱨᱮᱜᱮ ᱥᱚᱨᱦᱟᱭ ᱦᱩᱭᱩᱜᱼᱟ᱾ ᱡᱟᱦᱟᱸ ᱫᱚ ᱥᱚᱨᱦᱟᱭ ᱵᱚᱸᱜᱟ ᱨᱮ ᱟᱨ ᱟᱸᱜ ᱥᱚᱨᱦᱟᱭ ᱦᱚᱸ ᱟᱵᱚ ᱟᱹᱰᱤ ᱢᱟᱱᱮ ᱟᱞᱟᱫᱟ ᱟᱹᱛᱩ ᱴᱚᱞᱟ ᱠᱚᱨᱮ ᱟᱨᱠᱤ ᱟᱸ ᱠᱳᱱᱳ ᱫᱤᱱ ᱠᱚ ᱜᱚᱴᱟ ᱠᱟᱛᱮᱫ ᱠᱚ ᱥᱚᱨᱦᱟᱭᱚᱜᱼᱟ᱾ ᱟᱨᱚ ᱫᱤᱥᱚᱢ ᱤᱭᱟᱹ ᱥᱚᱨᱦᱟᱭ ᱥᱮ ᱠᱷᱩᱱᱴᱟᱹᱣ ᱚᱱᱟ ᱦᱚᱸ ᱢᱮᱱᱟᱜᱼᱟ ᱢᱮᱱᱠᱷᱟ ᱚᱱᱟ ᱠᱚᱨᱮᱱ ᱫᱚ ᱠᱚ ᱠᱚᱨᱟᱣ ᱜᱮᱭᱟ ᱡᱚᱛᱚ ᱦᱚᱲ ᱫᱤᱱ ᱠᱚ ᱜᱚᱴᱟ ᱠᱟᱛᱮᱫ ᱜᱮᱠᱚ ᱥᱚᱨᱦᱟᱭᱚᱜ ᱜᱮᱭᱟ᱾
ᱦᱮᱸ ᱟᱨ ᱫᱤᱥᱚᱢ ᱥᱚᱨᱦᱟᱭ ᱚᱱᱟ ᱦᱚᱸ ᱠᱟᱛᱷᱟ ᱜᱚᱴᱟ ᱫᱚ ᱛᱟᱦᱮᱸᱱ ᱜᱮᱭᱟ ᱡᱮᱢᱚᱱ ᱱᱚᱛᱮ ᱮᱸᱭ ᱚᱱᱚᱠ ᱛᱳᱢᱟᱨ ᱡᱷᱟᱲᱜᱨᱟᱢ ᱰᱤᱥᱴᱤᱠ ᱠᱚᱥᱮᱱ ᱦᱚᱸ ᱟᱸᱡᱚᱢ ᱟᱠᱟᱱᱟ᱾ ᱡᱮ ᱚᱱᱠᱟ ᱫᱤᱥᱚᱢ ᱠᱷᱩᱱᱴᱟᱹᱣ ᱠᱚ ᱡᱟᱹᱥᱛᱤ ᱦᱩᱭᱩᱜ ᱜᱮᱭᱟ᱾
ᱦᱮᱸ
ᱟᱫᱟᱭᱮᱢ ᱟᱵᱚ ᱠᱚᱫᱚ ᱦᱟᱸᱜ ᱱᱚᱛᱮ ᱵᱚᱱ ᱱᱟᱥᱮᱱᱟᱜ ᱫᱚᱵᱚᱱ ᱯᱟᱥᱟᱯᱟᱹᱥᱤ ᱜᱮᱭᱟ ᱥᱩᱨ ᱧᱚᱜ ᱦᱚᱲ ᱜᱮᱵᱚᱱ ᱦᱩᱭᱩᱜᱼᱟ᱾ ᱱᱚᱛᱮ ᱠᱚᱫᱚ ᱟᱵᱚ ᱫᱚ ᱦᱟᱸᱜ ᱠᱤᱪᱷᱩ ᱫᱚ ᱢᱤᱫ ᱜᱮᱛᱟ ᱵᱚᱱᱟ᱾
ᱦᱮᱸ ᱦᱮᱸ᱾
ᱦᱮᱸ᱾
ᱟᱹᱰᱤ ᱟᱭᱢᱟ ᱠᱟᱹᱢᱤ ᱠᱚᱜᱤ ᱢᱤᱫ ᱜᱮᱛᱟᱵᱚᱱᱟ ᱵᱟᱯᱞᱟ ᱠᱷᱚᱱᱟᱜ ᱡᱩᱫᱤᱢ ᱧᱮᱞᱟ ᱵᱟᱯ ᱵᱟᱯᱞᱟ ᱠᱚ ᱥᱚᱨᱦᱟᱭ ᱠᱚ ᱚᱱᱟ ᱟᱭᱢᱟ ᱠᱟᱹᱢᱤ ᱠᱚᱜᱮ ᱢᱤᱫ ᱜᱮᱭᱟ ᱟᱨ ᱴᱚᱴᱷᱟ ᱦᱤᱥᱟᱹᱵ ᱛᱮ ᱠᱟᱹᱢᱤ ᱠᱚᱦᱚᱸ ᱟᱹᱰᱤ ᱟᱭᱢᱟ ᱡᱟᱭᱜᱟ ᱠᱚᱨᱮ ᱵᱷᱮᱜᱟᱨ ᱵᱷᱮᱜᱟᱨ ᱜᱮᱭᱟ᱾
ᱦᱮᱸ ᱦᱮᱸ᱾
ᱡᱮᱢᱚᱱ ᱠᱤᱪᱷᱩ ᱱᱚᱝᱠᱟ ᱨᱚᱯᱚᱲ ᱵᱟᱲᱟ ᱦᱩᱭᱮᱱ ᱜᱮᱭᱟ ᱱᱚᱝᱠᱟ ᱜᱮ ᱠᱚᱞ ᱠᱚᱛᱮ ᱜᱮ ᱜᱟᱛᱮ ᱠᱚ ᱥᱟᱶ ᱛᱮᱜᱮ ᱛᱚ ᱩᱱᱠᱩ ᱠᱚᱦᱚᱸ ᱡᱮᱢᱚᱱ ᱚᱠᱟ ᱥᱮᱫ ᱫᱚ ᱚᱱᱠᱟ ᱥᱟᱠᱨᱟᱛ ᱫᱚᱦᱟᱸᱜ ᱚᱱᱠᱟ ᱫᱚ ᱦᱟᱸᱜ ᱵᱟᱠᱚ ᱢᱟᱱᱟᱣᱟ ᱥᱮ ᱵᱟᱰᱟᱭ ᱜᱮ ᱵᱟᱝ ᱥᱮ ᱢᱟᱜ ᱢᱚᱬᱮ ᱦᱚᱸ ᱚᱱᱠᱟ ᱢᱟᱜᱽ ᱢᱚᱬᱮ ᱥᱮ ᱵᱟᱦᱟ ᱦᱚᱸ ᱚᱱᱟ ᱦᱚᱸ ᱚᱱᱠᱟ ᱵᱟᱲᱟᱭ ᱫᱚ ᱵᱟᱝ ᱥᱩᱫᱷᱩ ᱱᱚᱣᱟ ᱠᱚ ᱢᱮᱱᱠᱟᱫᱟ ᱡᱮ ᱵᱟᱝ ᱡᱮ ᱨᱩᱢᱩᱜ ᱯᱟᱛᱟ ᱦᱩᱭᱩᱜ ᱜᱮᱭᱟ ᱟᱫᱚ ᱨᱩᱢᱩᱜ ᱯᱟᱛᱟ ᱢᱮᱱ ᱛᱮᱫᱚ ᱟᱫᱚ ᱦᱟᱸᱜ ᱟᱵᱚ ᱱᱚᱛᱮ ᱫᱚ ᱦᱟᱸᱜ ᱵᱟᱵᱚᱱ ᱵᱩᱡᱽ ᱜᱚᱫᱟ ᱟᱫᱚ ᱚᱱᱟᱜᱮ ᱨᱩᱢᱩᱜ ᱯᱟᱛᱟ ᱢᱮᱱᱛᱮᱫᱚ ᱟᱢ ᱫᱚ ᱪᱮᱜ ᱵᱩᱡᱷᱟᱹᱣ ᱜᱚᱫ ᱫᱟᱲᱮᱭᱟᱜ ᱠᱟᱱᱟᱢ?
ᱦᱮᱸ ᱨᱩᱢᱩᱜ ᱯᱟᱛᱟ ᱢᱟ ᱟᱵᱚ ᱥᱮᱜ ᱫᱚ ᱚᱝᱠᱟ ᱵᱟᱝ ᱦᱩᱭᱩᱜᱼᱟ ᱟᱫᱚ ᱨᱩᱢ ᱡᱩᱫᱤ ᱢᱮᱱᱟᱜᱟ ᱵᱳᱴ ᱴᱷᱮᱡ ᱫᱚ ᱱᱚᱜᱚᱝᱠᱟ ᱵᱟᱦᱟ ᱠᱚᱫᱚ ᱦᱩᱭᱩᱜᱼᱟ ᱢᱟᱜ ᱢᱚᱬᱮ ᱠᱚᱨᱮᱜ ᱜᱮᱛᱚ᱾
ᱦᱮᱸ ᱦᱮᱸ᱾
ᱦᱮᱸ ᱱᱚᱶᱟ ᱠᱚᱜᱮ ᱟᱫᱚ ᱪᱮᱜ ᱧᱩᱛᱩᱢ ᱛᱮᱠᱚ ᱵᱟᱲᱟᱭᱟ ᱦᱟᱜ ᱟᱠᱚᱫᱩᱢ ᱚᱱᱟ ᱜᱮᱠᱚ ᱞᱟᱹᱭᱫᱟ᱾ ᱟᱫᱚ ᱟᱵᱚ ᱫᱚᱵᱚᱱ ᱵᱟᱲᱟᱭᱟ ᱵᱟᱦᱟ ᱥᱚᱨᱦᱟᱭ ᱥᱮ ᱢᱟᱜ ᱢᱚᱬᱮ ᱠᱟᱱᱟ ᱟᱫᱚ ᱩᱱᱠᱩ ᱫᱚ ᱵᱟᱝ ᱠᱚ ᱵᱟᱲᱟᱭᱟ ᱦᱚᱭᱛᱚ ᱚᱱᱟ ᱠᱚᱫᱚ᱾
ᱦᱮᱸ ᱟᱫᱚ ᱚᱱ ᱚᱱᱛᱮ ᱫᱚ ᱦᱟᱸᱜ ᱱᱚᱝᱠᱟ ᱦᱚᱸ ᱢᱮᱱᱟᱜᱼᱟ ᱡᱮ ᱚᱱᱛᱮ ᱫᱚᱦᱟᱸᱜ ᱚᱝᱠᱟ ᱦᱮᱸ ᱪᱮᱜ ᱠᱚ ᱞᱟᱹᱭᱟ ᱪᱟ ᱵᱟᱜᱟᱱ ᱠᱚᱨᱮ ᱠᱚ ᱠᱟᱹᱢᱤᱭᱟ ᱦᱚᱪᱷᱮ ᱟᱨ ᱚᱱᱠᱟ ᱦᱩᱲᱩ ᱥᱚᱵᱡᱤ ᱪᱟᱥ ᱠᱚᱫᱚ ᱵᱟᱹᱱᱩᱜᱼᱟ ᱚᱱᱛᱮ ᱫᱚ ᱠᱤᱨᱤᱧ ᱡᱚᱢᱜᱮ ᱡᱚᱛᱚ ᱠᱤᱪᱷᱩ᱾ ᱢᱤᱫᱵᱟᱨ ᱚᱲᱟᱜ ᱨᱮᱱᱟᱜ ᱵᱟᱲᱜᱮ ᱠᱚᱨᱮᱜᱮ ᱡᱚᱫᱤ ᱡᱟᱦᱟᱱᱟᱜ ᱟᱲᱟᱜ ᱥᱟᱠᱟᱢ ᱠᱚ ᱛᱮᱦᱮᱱ ᱠᱷᱟᱡ᱾ ᱟᱫᱚ ᱚᱱᱟᱜᱮ ᱮᱢᱚᱱ ᱵᱷᱟᱵᱮ ᱚᱱᱛᱮᱱᱟᱜ ᱵᱟᱰᱟᱭᱮᱱᱟ ᱡᱮ ᱟᱵᱚ ᱱᱚᱣᱟ ᱥᱚᱢᱟᱡᱽ ᱨᱮᱱᱟᱜ ᱮᱱᱮᱡ ᱥᱮᱨᱮᱧ ᱫᱤᱠ ᱥᱮ ᱱᱚᱣᱟ ᱥᱟᱶᱛᱟ ᱨᱮᱱᱟᱜ ᱥᱟᱦᱮᱫ ᱨᱮᱱᱟᱜ ᱟᱹᱰᱤ ᱠᱤᱪᱷᱩ ᱜᱮ ᱢᱟᱱᱮ ᱚᱱᱛᱮ ᱫᱚ ᱵᱟᱹᱱᱩᱜ ᱞᱮᱠᱟ ᱜᱮᱛᱚ᱾ ᱱᱚᱝᱠᱟ ᱫᱚ ᱩᱪᱤᱛ ᱦᱚᱸ ᱵᱟᱝ ᱠᱟᱱᱟ ᱡᱮ ᱚᱱᱟᱜᱮ ᱨᱚᱯᱚᱲ ᱵᱟᱲᱟ ᱠᱟᱛᱮᱜ ᱠᱩᱞᱤ ᱦᱩᱭᱱᱟ ᱡᱮ ᱛᱟᱦᱞᱮ ᱟᱵᱚᱣᱟᱜ ᱱᱚᱣᱟ ᱥᱚᱢᱟᱡ ᱨᱮᱱᱟᱜ ᱟᱹᱰᱤ ᱠᱤᱪᱷᱩ ᱟᱹᱨᱤᱪᱟᱹᱞᱤ ᱢᱮᱱᱟᱜ ᱫᱚ, ᱛᱟᱦᱚᱞᱮ ᱜᱚᱝᱠᱮ ᱱᱚᱣᱟ ᱠᱚᱫᱚ ᱪᱮᱫ ᱪᱤᱠᱟᱹ ᱜᱟᱱᱚᱜᱼᱟ ᱥᱮ ᱱᱚᱛᱮᱱᱟᱜ ᱞᱟᱭᱚᱝ ᱨᱮᱱᱟᱜ ᱥᱮᱨᱣᱟ ᱨᱮ ᱱᱟᱜ ᱵᱟᱰᱟᱭ ᱩᱪᱤᱛ ᱥᱮ ᱵᱟᱝ ᱠᱟᱱ ᱛᱟᱵᱚᱱᱟ ᱛᱚ ᱚᱱᱛᱮ ᱠᱷᱚᱡᱽ ᱫᱚᱠᱚ ᱠᱷᱚᱡᱽ ᱜᱮᱭᱟ ᱢᱮᱱᱠᱷᱟᱱ ᱚᱱᱠᱟᱱ ᱨᱚᱲᱟᱱ ᱦᱚᱲ ᱠᱚᱦᱚᱸ ᱵᱟᱹᱱᱩᱜ ᱠᱚ ᱛᱟᱠᱚᱣᱟᱱ᱾ ᱢᱟᱱᱮ ᱟᱹᱰᱤ ᱠᱚᱢ ᱟᱠᱟᱨ ᱛᱮ ᱢᱮᱱᱟᱜ ᱠᱚᱣᱟ ᱚᱱᱟ ᱡᱟᱭᱜᱟ ᱠᱚᱨᱮ ᱫᱚ᱾
ᱦᱮᱸ ᱠᱚᱢ ᱢᱮᱱᱟᱜ ᱠᱚ ᱨᱮᱦᱚᱸ ᱟᱨ ᱩᱱᱠᱩ ᱫᱚ ᱡᱟᱦᱟᱸ ᱠᱚ ᱧᱮᱞ ᱟᱹᱜᱩᱣ ᱠᱟᱫᱟ ᱟᱨᱠᱤ ᱢᱟᱱᱮ ᱚᱱᱠᱟ ᱞᱮᱠᱟᱭ ᱠᱟᱹᱢᱤ ᱦᱚᱨᱟ ᱠᱚ ᱠᱚ ᱠᱚᱨᱟᱣ ᱮᱫᱟ ᱡᱮ ᱟᱵᱚ ᱫᱚ ᱦᱚᱜ ᱚᱭ ᱵᱚᱱ ᱧᱮᱞ ᱫᱟ ᱟᱵᱚ ᱢᱟᱱᱮ ᱡᱚᱱᱢᱚ ᱠᱷᱚᱱᱟᱜ ᱜᱩᱡᱩᱜ ᱫᱷᱟᱹᱨᱤᱡᱛᱮ ᱟᱭᱢᱟ ᱞᱮᱠᱟᱱᱟᱜ ᱟᱹᱨᱤᱪᱟᱹᱞᱤ ᱛᱟᱞᱟᱛᱮ ᱛᱚᱞ ᱢᱮᱱᱟᱜ ᱵᱚᱱᱟ ᱢᱮᱱᱠᱷᱟᱱ ᱩᱱᱠᱩ ᱠᱚ ᱚᱱᱟ ᱠᱚ ᱵᱟᱝ ᱠᱚ ᱧᱮᱞ ᱠᱟᱫᱟ ᱟᱨᱠᱤ ᱪᱮᱫ ᱦᱚᱸ ᱟᱫᱚ ᱚᱱᱟ ᱠᱷᱟᱹᱛᱤᱨ ᱛᱮ ᱡᱚᱛᱚ ᱠᱤᱪᱷᱩ ᱟᱫ ᱪᱟᱵᱟᱣ ᱠᱟᱱᱟ ᱩᱱᱠᱩ ᱴᱷᱮᱱ ᱫᱚ ᱚᱱᱟ ᱠᱚᱜᱤ
ᱦᱮᱸ
ᱟᱠᱚ ᱨᱩ ᱠᱟᱱᱟ ᱚᱱᱟ ᱠᱚᱜᱮ ᱟᱠᱚ ᱠᱚ ᱵᱟᱲᱟᱭᱟ ᱟᱨᱠᱤ᱾ ᱟ ᱚᱱᱟᱦᱚ ᱫᱤᱥᱦᱩᱫᱤᱥ ᱠᱚ ᱪᱟᱞ ᱟᱠᱚ ᱦᱩᱭᱩᱜ ᱛᱟᱵᱚᱱᱟ ᱡᱮ ᱢᱮᱱᱛᱮ ᱵᱟᱝ ᱟᱵᱚ ᱦᱚᱲ ᱫᱚ ᱟᱭᱢᱟ ᱞᱮᱠᱟᱱᱟᱜ ᱟᱹᱨᱤᱪᱟᱹᱞᱤ ᱠᱚ ᱛᱟᱞᱟᱛᱮ ᱛᱚᱞ ᱢᱮᱱᱟᱜ ᱵᱚᱱᱟ ᱮᱱᱮᱡ, ᱥᱮᱨᱮᱧ ᱚᱱᱟ ᱥᱟᱶᱛᱮ ᱟ ᱟᱭᱢᱟ ᱞᱮᱠᱟᱱᱟᱜ ᱢᱮᱱᱟᱜᱼᱟ ᱡᱚᱢ ᱧᱩ᱾ ᱱᱚᱣᱟᱜ ᱠᱚ ᱛᱟᱞᱟᱛᱮ ᱟᱵᱚ ᱛᱚᱞ ᱢᱮᱱᱟᱜ ᱵᱚᱱᱟ᱾
ᱦᱮᱸ᱾
ᱱᱚᱜ-ᱚᱭ ᱡᱮᱵᱚᱱ ᱧᱮᱞᱟ ᱥᱟᱠᱨᱟᱛ ᱦᱮᱸᱥᱮ᱾ ᱥᱟᱠᱨᱟᱛ ᱫᱚ ᱪᱮᱫ ᱦᱩᱸ ᱱᱟᱜ ᱟᱵᱩ ᱫᱚ ᱥᱟᱠᱨᱟᱛ ᱫᱚ ᱱᱚᱣᱟ ᱵᱩᱱ ᱢᱟᱱᱟᱣᱟ ᱡᱚᱢ ᱧᱩ ᱨᱮᱱᱟᱜ ᱯᱚᱨᱚᱵ ᱠᱟᱱ ᱛᱟᱵᱚᱱᱟ ᱚᱱᱟ ᱫᱚ ᱥᱮ ᱮ ᱱᱟᱣᱟ ᱫᱚᱛᱚ ᱠᱚ ᱦᱚᱨᱚᱜ ᱠᱟᱛᱮᱜ ᱟᱵᱚ ᱩᱱ ᱫᱚᱵᱚᱱ ᱛᱩᱯᱩ ᱯᱷᱟᱨᱪᱟᱜᱼᱟ ᱟᱨᱠᱤ᱾
ᱦᱮᱸ ᱢᱟᱱᱮ ᱱᱚᱣᱟ ᱫᱚ ᱦᱟᱸᱜ ᱢᱮᱱ ᱜᱟᱱᱚᱜᱼᱟ ᱟᱵᱚ ᱥᱮᱨᱢᱟ ᱯᱩᱨᱟᱹᱣ ᱡᱟᱦᱟᱸ ᱟᱵᱚ ᱥᱮᱨᱢᱟ ᱯᱩᱨᱟᱹᱜ ᱛᱟᱵᱚ ᱛᱟᱵᱚᱱ ᱟᱵᱚ ᱡᱟᱦᱟᱸ ᱪᱤᱠᱤᱛᱮᱥᱮ ᱟᱵᱚ ᱦᱚᱲ ᱥᱟᱱ ᱟᱵᱚ ᱠᱚᱣᱟᱜ᱾ ᱡᱟᱦᱟᱸ ᱥᱮᱨᱢᱟ ᱠᱟᱱᱟ ᱚᱱᱟ ᱜᱮᱛᱚ ᱦᱟᱸᱜ ᱟᱵᱚ ᱯᱩᱥ ᱵᱚᱸᱜᱟ ᱢᱩᱪᱟᱹᱫ ᱦᱤᱞᱳᱜ ᱫᱚ ᱥᱟᱠᱨᱟᱛ ᱢᱟᱱᱟᱣᱛᱮ ᱫᱚᱥᱟᱨ ᱦᱤᱞᱚᱜ ᱛᱚ ᱚᱱᱮ ᱥᱤᱢ ᱛᱷᱟᱯᱟ ᱡᱟᱦᱟᱸ ᱵᱚᱱ ᱢᱮᱱᱟ, ᱱᱟᱣᱟ ᱫᱚᱛᱚ ᱦᱚᱨᱚᱜ ᱠᱟᱛᱮᱜ ᱟᱫᱚ ᱩᱱᱫᱚ ᱢᱮᱞᱟᱛᱮ ᱥᱮ ᱯᱟᱛᱟ ᱛᱮ ᱧᱮᱞ ᱵᱚᱱ ᱪᱟᱞᱟᱜᱼᱟ ᱩᱱ ᱥᱩᱢᱟᱹᱭ ᱜᱮ᱾
ᱦᱮᱸ ᱟᱨ ᱧᱮᱞᱟᱵᱚᱱ ᱡᱮ ᱦᱚᱸᱜ-ᱚᱱᱟ ᱯᱩᱥ ᱵᱚᱸᱜᱟ ᱨᱮᱱᱟᱜ ᱢᱩᱪᱟᱹᱫ ᱱᱚᱜ ᱚᱱᱟ ᱠᱚᱜᱮ ᱠᱟᱱ ᱛᱟᱵᱚᱱᱟ ᱢᱟᱱᱮ᱾ ᱟᱵᱚᱣᱟᱜ ᱥᱮᱨᱢᱟ ᱢᱩᱪᱟᱹᱫᱚᱜ ᱠᱟᱱᱟ ᱦᱮᱸ ᱵᱟᱝ᱾
ᱦᱮᱸ ᱟᱵᱚ ᱫᱚ ᱡᱮᱢᱚᱱ ᱤ-ᱤᱝᱨᱮᱡᱤ ᱛᱮᱫᱚ ᱦᱟᱸᱜ ᱟᱵᱚ ᱰᱤᱥᱮᱢᱵᱚᱨ ᱠᱚ᱾ ᱰᱤᱥᱮᱢᱵᱚᱨ ᱦᱟᱸᱜ ᱢᱩᱪᱟᱹᱫ ᱛᱤᱨᱤᱥ ᱛᱟᱹᱨᱤᱠᱷ ᱥᱮ ᱮᱠᱛᱨᱤᱥ ᱛᱟᱹᱨᱤᱠᱷ ᱦᱩᱭᱩᱜ ᱠᱟᱱᱟ ᱚᱱᱟ ᱵᱚᱱ ᱞᱟᱹᱭᱟ ᱡᱮ ᱵᱚᱪᱷᱚᱨ ᱥᱮ ᱥᱟᱞ ᱯᱩᱨᱟᱹᱜ ᱠᱟᱱᱟ ᱛᱟᱦᱚᱞᱮ ᱡᱟᱱᱩᱣᱟᱨᱤ ᱠᱷᱚᱱ ᱱᱟᱣᱟ ᱥᱮᱨᱢᱟ ᱮᱦᱚᱵ᱾ ᱵᱚ ᱟᱵᱚ ᱥᱮᱫ ᱞᱮᱠᱟᱛᱮ ᱟᱵᱚ ᱥᱟᱱᱛᱟᱲ ᱠᱚ ᱥᱮᱫ ᱞᱮᱠᱟᱛᱮᱫᱚ ᱟᱵᱚ ᱫᱚ ᱯᱩᱥ ᱵᱚᱸᱜᱟ ᱨᱮᱱᱟᱜ ᱢᱩ ᱪᱟᱹᱫ ᱜᱮᱵᱚᱱ ᱞᱟᱹᱭᱟ ᱵᱚᱪᱷᱚᱨ ᱢᱩᱪᱟᱹᱫ ᱫᱚ᱾
ᱦᱮᱸ᱾
ᱦᱮᱸ᱾ ᱢᱟᱜᱽ ᱵᱚᱸᱜᱟ ᱫᱚ ᱦᱟᱸᱜ ᱮᱦᱚᱵ ᱫᱚ ᱟᱵᱚᱣᱟᱜ ᱱᱟᱣᱟ ᱥᱟᱞ᱾
ᱟᱪᱪᱷᱟ ᱛᱟᱦᱞᱮ ᱤᱭᱟᱹ ᱟᱯᱮ ᱥᱮᱫ ᱡᱟᱦᱟᱸ ᱚᱱᱮ ᱡᱟᱦᱟᱸ ᱥᱟᱠᱨᱟᱛ ᱯᱚᱨᱚᱵᱽ ᱦᱩᱭᱩᱜ ᱚᱱᱟ ᱨᱮᱫᱚ ᱢᱟᱱᱮ ᱪᱮᱫᱠᱟ ᱠᱚ ᱢᱟᱱᱮ ᱚᱱᱮ ᱵᱟᱠᱚ ᱞᱟᱹᱭ ᱜᱮᱭᱟ ᱟᱞᱮᱥᱮᱫ ᱢᱟ ᱱᱚᱝᱠᱟ ᱠᱚ ᱞᱟᱹᱭᱟ ᱨᱚᱝᱜᱚ ᱨᱚᱝᱜᱚ ᱠᱷᱟᱹᱡᱟᱹᱲᱤ ᱠᱟᱠᱟᱲ ᱡᱟᱱ ᱯᱤᱴᱷᱟᱹ ᱱᱚᱣᱟ ᱠᱚ ᱟᱯᱮ ᱥᱮᱫ ᱠᱚ ᱞᱟᱹᱭ ᱜᱮᱭᱟ ᱥᱮ ᱵᱟᱝ?
ᱦᱮᱸ ᱢᱮᱱ ᱜᱮᱭᱟ ᱠᱚ᱾ ᱱᱚᱣᱟ ᱫᱚ ᱜᱟᱹᱲᱤ ᱮᱱᱮᱡ ᱚᱠᱛᱚ ᱜᱮᱛᱚ ᱱᱚᱣᱟ ᱠᱚᱫᱚ ᱵᱚᱱ ᱢᱮᱱᱟ ᱦᱟᱜ᱾ ᱡᱮ ᱩᱸ ᱢᱟᱛᱩ ᱦᱟᱲᱟᱢ ᱢᱟᱛᱩ ᱵᱩᱲᱦᱤ ᱠᱤᱱ ᱟᱹᱛᱩ ᱪᱟᱞᱟᱜ ᱠᱟᱱ, ᱱᱚᱣᱟ ᱠᱚᱦᱚᱸ ᱟᱭ-ᱟᱹᱰᱤ ᱟᱭᱢᱟ ᱱᱚᱝᱠᱟᱱᱟᱜ ᱞᱟᱹᱭᱮᱛ ᱛᱤᱱᱟᱹᱜ ᱦᱚᱸ ᱢᱮᱱᱟᱜᱼᱟ᱾ ᱟᱫᱚ ᱪᱟᱞᱟᱣ ᱫᱚ ᱪᱟᱞᱟᱣ ᱦᱩᱭ ᱟᱠᱟᱱ ᱜᱮᱭᱟ ᱦᱩᱰᱤᱧ ᱨᱮ ᱫᱚᱢᱮ ᱜᱮ ᱚᱱᱟ ᱨᱮᱫᱚ ᱯᱟᱹᱨᱩᱠᱷᱤᱭᱟᱹ ᱵᱚᱞᱛᱮ ᱡᱩᱞᱩᱝ ᱧᱚᱜᱼᱟ ᱟᱨᱠᱤ᱾ ᱛᱟᱦᱮᱸ ᱫᱚ ᱛᱟᱦᱮᱸ ᱦᱩᱭ ᱠᱟᱱᱟ᱾ ᱟᱫᱚᱢ ᱠᱩ ᱠᱟᱹᱠᱤ ᱜᱚᱲᱚᱢ ᱥᱮ ᱩᱱᱠᱩ ᱵᱟᱵᱟᱭᱩ ᱛᱟᱠᱚ ᱩᱱᱠᱩ ᱠᱚ ᱦᱟᱜ ᱜᱚᱲᱚ ᱨᱮᱦᱚᱸ ᱠᱚ ᱛᱟᱦᱮᱱ ᱛᱟᱦᱮᱸᱜ ᱜᱮ᱾ ᱟᱫᱚ ᱢᱟᱱᱮ ᱟᱹᱰᱤ ᱨᱟᱹᱥᱠᱟᱹ ᱦᱚᱸ ᱵᱩᱡᱷᱟᱹᱜ ᱛᱟᱦᱮᱱᱟ᱾ ᱟᱸ ᱨᱟᱱᱩ ᱟᱹᱠᱷᱨᱤᱧ ᱠᱚᱦᱚᱸ᱾ ᱨᱟᱱᱩ ᱟᱹᱠᱷᱨᱤᱧ ᱫᱚ ᱚᱱᱮ ᱵᱟᱲᱜᱮ ᱠᱚᱨᱮ ᱟᱵᱚ ᱡᱟᱦᱟᱸ ᱠᱟᱹᱴᱤᱡ ᱠᱟᱹᱴᱤᱡ ᱜᱳᱞ ᱜᱳᱞ ᱪᱮᱫ ᱠᱚ ᱵᱷᱮᱱᱰᱨᱟ ᱠᱚᱨᱮᱱᱟᱜ ᱡᱚ ᱠᱚ ᱛᱟᱦᱮᱱᱟ ᱚᱱᱟ ᱮᱸ ᱪᱮᱫᱞᱟᱧ ᱢᱮᱱᱟ ᱟᱹᱰᱤ ᱟᱭᱢᱟ ᱞᱮᱠᱟᱱᱟᱜ ᱪᱷᱳᱴᱳ ᱪᱷᱳᱴᱳ ᱡᱚ᱾ ᱠᱩᱸᱫᱽᱨᱤ ᱠᱚ, ᱚᱱᱟ ᱠᱚ ᱵᱮᱜᱽ ᱨᱮᱢ ᱫᱚᱦᱚ ᱠᱟ-ᱟ᱾ ᱚᱱᱟ ᱠᱚᱫᱚ ᱨᱟᱱ ᱢᱩᱨᱜᱟᱹᱱ ᱧᱩᱛᱩᱢ ᱛᱮ᱾ ᱟᱠᱷᱨᱤᱧ ᱟᱠᱚ᱾ ᱛᱟᱞᱦᱮ ᱟᱨ ᱤᱭᱟᱹ ᱪᱮᱫ ᱠᱚ ᱢᱮᱱᱫᱟ ᱛᱟᱦᱮ ᱚᱱᱟ ᱥᱟᱭᱤᱰ ᱠᱚᱫᱚ ᱛᱟᱦᱚᱞᱮ ᱚᱱᱟ ᱵᱷᱮᱡᱟ ᱛᱩᱧ ᱫᱚ ᱛᱟᱦᱚᱞᱮ ᱪᱮᱫ ᱞᱮᱠᱟ ᱦᱩᱭᱩᱜ ᱜᱮᱭᱟ?
ᱟᱸ ᱵᱚᱡᱷᱟ ᱛᱩᱧ ᱫᱚ ᱟᱞ ᱥᱮᱫ ᱢᱟ ᱦᱮᱸ ᱦᱩᱭᱩᱜ ᱜᱮᱭᱟ, ᱢᱟᱱᱮ ᱥᱟᱠᱨᱟᱛ ᱯᱚᱨᱮ ᱩᱸ ᱯᱚᱨᱮ ᱛᱮᱜᱮ ᱵᱚᱡᱷᱟ ᱛᱩᱧ ᱠᱚ ᱦᱩᱭᱩᱜ-ᱟ ᱾
ᱚᱱᱟ ᱵᱷᱮᱡᱟ ᱛᱩᱧ ᱫᱚ ᱦᱟᱸᱜ ᱪᱮ ᱟᱵᱚ ᱦᱟᱸᱜ ᱚᱱᱟ ᱠᱟᱭᱨᱟ ᱫᱟᱨᱮ ᱫᱟᱨᱮᱜᱮ ᱦᱟᱸᱜ ᱵᱚᱱ ᱵᱤᱫ ᱮᱫᱟ ᱾ ᱩᱸ ᱟᱵᱚ ᱱᱟᱭᱠᱮ ᱢᱟᱺᱡᱷᱟᱜ ᱚᱸᱰᱮ ᱵᱚᱸᱜᱟ ᱵᱩᱨᱩ ᱠᱟᱛᱮᱜ ᱜᱮ, ᱛᱟᱯᱚᱨ ᱡᱟᱦᱟᱸ ᱟᱭ ᱡᱚᱥ ᱵᱟᱡᱟᱣᱮᱜ ᱛᱟᱵᱚᱱᱟ ᱟᱫᱚ ᱩᱱᱤ ᱞᱟᱹᱜᱤᱫ ᱥᱤᱨᱯᱟᱹ ᱦᱚᱸ ᱛᱟᱦᱮᱱᱟ ᱚᱱᱠᱟ ᱜᱮ ᱡᱮ ᱮᱸ ᱩᱸ ᱢᱚᱬᱮ ᱜᱮᱞ ᱢᱚᱬᱮ ᱜᱮᱞ ᱢᱤᱫ ᱴᱟᱠᱟ, ᱵᱟᱠᱷᱟᱱ ᱢᱤᱫᱥᱟᱭ ᱢᱤᱫ ᱴᱟᱠᱟ ᱱᱚᱝᱠᱟ ᱾ ᱟᱨ ᱱᱟᱣᱟ ᱫᱷᱩᱛᱤ ᱟᱨ ᱟᱛᱩ ᱛᱮᱵᱚᱱ ᱜᱚᱜ ᱟᱹᱜᱩᱭᱮᱭᱟ ᱧᱩᱢ ᱞᱮᱠᱟ ᱡᱮ ᱵᱟᱝ ᱦᱮᱸᱥᱤᱭᱟᱹ ᱥᱮᱸᱫᱽᱨᱟ ᱠᱮᱫᱮᱭᱟᱭ ᱥᱮ ᱮᱸ ᱟᱡᱨᱮᱱ ᱡᱟᱦᱟᱸᱭ ᱥᱮᱸᱫᱽᱨᱟᱣ ᱠᱟᱫᱮ ᱛᱤᱝ ᱪᱮᱫ ᱠᱚ ᱞᱟᱹᱭᱟ ᱥᱟᱨ ᱟᱠᱟᱫᱮᱭᱟᱭ ᱛᱩᱧ ᱟᱠᱟᱫᱮᱭᱟᱭ ᱾ ᱢᱟᱱᱮ ᱡᱤᱛᱠᱟᱹᱨ ᱟᱠᱟᱱᱟᱭ ᱟᱫᱚ ᱚᱱᱟ ᱨᱟᱹᱥᱠᱟᱹ ᱠᱟᱛᱮᱫ ᱚᱱᱛᱮ ᱟᱠᱷᱲᱟ ᱠᱷᱚᱱ ᱨᱩᱣᱟᱹᱲ ᱛᱟᱯᱚᱨ ᱮᱱᱮᱡ ᱥᱮᱨᱮᱧ ᱚᱱᱟ ᱛᱟᱯᱚᱨ ᱥᱟᱠᱨᱟᱛ ᱧᱩᱛᱩᱢ ᱡᱟᱦᱟᱸ ᱟᱵᱚ ᱦᱟᱺᱰᱤ ᱠᱚᱵᱚᱱ ᱫᱚᱦᱚ ᱠᱟᱜ-ᱟ ᱚᱱᱟ ᱠᱚ ᱧᱩ ᱵᱟᱲᱟ ᱠᱟᱛᱮ ᱨᱟᱹᱥᱠᱟᱹᱭ ᱟᱠᱚ ᱫᱚᱢᱮ ᱾ ᱢᱟᱱᱮ ᱡᱥᱛᱤ ᱠᱟᱭᱛᱮ ᱱᱚᱝᱠᱟ ᱦᱩᱭᱩᱜ ᱜᱮᱭᱟ ᱟᱨᱠᱤ ᱾ ᱟᱨ ᱠᱩᱸᱵᱟᱹ ᱨᱟᱯᱟᱜ ᱫᱚ ᱚᱱᱛᱮ ᱫᱚ ᱪᱮᱫ ᱞᱮᱠᱟ ᱚᱱᱠᱟ ᱮ ᱠᱷᱤᱡᱩᱨ ᱫᱟᱨᱮ ᱠᱚᱛᱮ ᱛᱟᱞᱮ ᱰᱮ ᱰᱟᱰᱨᱟᱜ ᱠᱚ ᱥᱮ ᱱᱚᱝᱠᱟ ᱮᱢᱱᱤ ᱤᱭᱟᱹ ᱠᱚᱛᱮ ᱜᱮ, ᱢᱟᱱᱮ ᱥᱮᱬᱟ ᱥᱮᱬᱟ ᱡᱟᱦᱟᱱᱟᱜ ᱫᱟᱨᱮ ᱠᱚ?
ᱵᱟᱝ ᱵᱟᱝ ᱚᱱᱮ ᱛᱟᱞᱮ ᱠᱚᱨᱮᱱᱟᱜ ᱜᱮ ᱠᱷᱤᱡᱩᱨ ᱠᱚᱨᱮᱱᱟᱜ ᱱᱚᱣᱟ ᱠᱚᱨᱮᱱᱟᱜ ᱤᱭᱟᱹ ᱠᱚ ᱟᱹᱜᱩ ᱠᱟᱛᱮᱫ ᱜᱮ ᱾ ᱦᱮᱸ ᱥᱮᱛᱟᱜ ᱨᱮ ᱜᱤᱫᱽᱨᱟᱹ ᱠᱚ ᱢᱟᱱᱮ ᱵᱮᱨᱮᱫ ᱠᱟᱛᱮᱜ ᱠᱚ ᱪᱟᱞᱟᱜ ᱛᱟᱦᱮᱸᱱ ᱟᱨ ᱱᱤᱡᱮ ᱦᱚᱸ ᱪᱟᱞᱟᱣ ᱵᱟᱲᱟ ᱦᱩᱭᱠᱟᱱᱟ ᱡᱚᱠᱷᱚᱡ ᱜᱤᱫᱽᱨᱟᱹ ᱫᱚᱢᱮ ᱚᱰᱮ ᱟᱹᱰᱤ ᱨᱟᱹᱥᱠᱟᱹ ᱵᱩᱡᱷᱟᱹᱜ ᱛᱟᱦᱮᱱ, ᱱᱟᱣᱟ ᱡᱟᱢᱟ ᱱᱟᱣᱟ ᱯᱮᱱ ᱠᱚ ᱦᱚᱨᱚᱜ ᱥᱮ ᱱᱚᱣᱟ ᱯᱤᱴᱷᱟᱹ ᱡᱚᱢ ᱨᱮᱱᱟᱜ ᱢᱤᱫᱴᱟᱝ ᱨᱟᱹᱥᱠᱟᱹ ᱜᱮ ᱟᱞᱟᱫᱟ ᱛᱟᱸᱦᱮ ᱠᱟᱱᱟ ᱾ ᱟᱨ ᱥᱮᱛᱟᱜ ᱨᱮ ᱵᱮᱨᱮᱫ ᱟᱢ ᱥᱮᱛᱟᱜ ᱫᱚ ᱵᱟᱝ ᱩᱱ ᱦᱤᱞᱚᱜ ᱫᱚ ᱢᱮᱫ ᱜᱮ ᱵᱟᱝ ᱡᱟᱹᱯᱤᱫᱚᱜ ᱛᱟᱦᱮᱫ ᱾ ᱡᱟᱦᱟᱸ ᱛᱤᱨᱮᱜᱮ ᱵᱮᱨᱮᱫ ᱦᱩᱸ ᱦᱮᱸ ᱛᱤᱨᱮᱜᱮ ᱵᱮᱜ ᱵᱤᱨᱮᱫᱚᱜ ᱦᱩᱭᱩᱜ-ᱟ ᱩᱱ ᱨᱮᱜᱮ ᱚᱲᱟᱜ ᱨᱮᱫ ᱜᱚᱜᱚ ᱵᱟᱵᱟ ᱡᱟᱦᱟᱸᱭ ᱜᱮᱠᱤᱱ ᱛᱟᱦᱮᱱᱟ ᱪᱚ ᱪᱚ ᱦᱟᱸᱰᱮ ᱵᱚᱱ ᱪᱟᱞᱟᱜ-ᱟ ᱾ ᱚᱸᱰᱮ ᱜᱮᱠᱚ ᱛᱩᱯᱩᱱ ᱠᱟᱱᱟ, ᱢᱟᱱᱮ ᱱᱚᱝᱠᱟ ᱠᱚ ᱦᱩᱭᱩᱜ ᱠᱟᱱ ᱛᱟᱦᱮᱸᱱᱟ ᱾ ᱟᱨ
ᱛᱟᱦᱮᱱᱟ ᱡᱮ ᱵᱟᱝ ᱜᱟᱛᱮ ᱠᱩᱲᱤ ᱛᱤᱨᱮ ᱵᱟᱭ ᱫᱮᱞᱟᱭ ᱥᱮ ᱜᱟᱛᱮ ᱠᱚᱲᱟ ᱛᱤᱨᱮ ᱵᱟᱭ ᱦᱚᱦᱚᱭᱟ ᱱᱚᱜᱚ ᱱᱚᱝᱠᱟ ᱢᱤᱫᱴᱮᱱ ᱢᱚᱱᱮ ᱦᱚᱸ ᱥᱚᱵᱽ ᱥᱚᱢᱚᱭᱮ ᱢᱮᱱᱟ ᱾
ᱦᱮᱸ ᱦᱮᱸ ᱟᱫᱚ ᱡᱷᱚᱛᱚ ᱦᱚᱲ ᱢᱤᱫ ᱥᱟᱶᱛᱮ ᱪᱟᱞᱟᱜ ᱟᱠᱚ ᱟᱨ ᱚᱱᱠᱟ ᱱᱟᱣᱟ ᱡᱟᱢᱟ ᱠᱚ ᱠᱩᱢᱵᱟᱹ ᱠᱚᱠᱚ ᱫᱷᱚᱨᱟᱣᱟ ᱛᱩᱯᱩᱜ ᱟᱠᱚ ᱾ ᱩᱱ ᱦᱤᱞᱳᱜ ᱢᱟ ᱞᱟᱹᱭ ᱟᱠᱚ ᱥᱟᱵᱚᱱ ᱥᱮ ᱥᱩᱱᱩᱢ ᱱᱚᱣᱟ ᱠᱚᱫᱚ ᱥᱩᱱᱩᱢ ᱫᱚ ᱚᱡᱚᱜ ᱜᱟᱱᱚᱜ-ᱟ, ᱟᱨ ᱥᱩᱱᱩᱢ ᱟᱨ ᱥᱟᱥᱟᱝ
ᱢᱤᱫ ᱠᱟᱛᱷᱟ ᱛᱮᱢ ᱢᱮᱱ ᱞᱠᱷᱟᱱ ᱥᱟᱵᱚᱱ ᱥᱩᱱᱩᱢ ᱫᱚ ᱦᱟᱸᱜ ᱚᱱᱟ ᱫᱚ ᱵᱟᱝ ᱞᱟᱜᱟᱜ-ᱟ ᱾
ᱦᱮᱸ ᱵᱟᱝᱠᱚ ᱚᱡᱚᱜ ᱜᱮᱭᱟ ᱩᱱᱦᱤᱞᱳᱜ ᱫᱚ ᱠᱷᱟᱹᱞᱤ ᱜᱮᱵᱚᱱ ᱛᱩᱯᱩᱱᱟ ᱚᱱᱟ ᱫᱟᱜ ᱨᱮ ᱰᱟᱹᱵᱽᱨᱟᱹᱣ ᱠᱟᱛᱮᱜ ᱟᱵᱚ ᱚᱱᱟ ᱯᱤᱴᱷᱟᱹ ᱡᱚᱢ ᱟᱨ ᱡᱩᱨᱩᱜ ᱱᱚᱣᱟ ᱠᱚᱜᱮ ᱩᱱᱦᱤᱞᱳᱜ ᱟᱜ ᱠᱟᱹᱢᱤ ᱾ ᱟᱨ ᱵᱩᱱ ᱧᱮᱞᱟ ᱡᱮ ᱱᱟᱣ
ᱤᱭᱟᱹ ᱪᱮᱫ ᱢᱮᱱᱫᱟᱹᱧ ᱡᱮ ᱛᱟᱦᱞᱮ ᱚᱱᱛᱮ ᱫᱚ ᱡᱟᱦᱟᱸᱭ ᱦᱟᱸᱜ ᱵᱟᱠᱚ ᱰᱟᱹᱵᱨᱟᱹᱜ-ᱟ, ᱛᱟᱦᱞᱮ ᱩᱱᱠᱩ ᱠᱚᱫᱚ ᱥᱩᱠᱨᱤ ᱫᱚᱠᱚ ᱢᱮᱛᱟ ᱠᱚᱣᱟ ᱥᱮ ᱵᱟᱝ ᱛᱟᱦᱞᱮ?
ᱦᱮᱸ ᱟᱞᱮ ᱥᱮᱜ ᱫᱚ ᱥᱩᱠᱨᱤ ᱢᱮᱛᱷᱟ ᱠᱚ ᱜᱮᱭᱟ ᱠᱚ ᱥᱩᱠᱨᱤ ᱠᱚ ᱢᱮᱛᱟ ᱠᱚ ᱜᱮᱭᱟ᱾ ᱟᱨ ᱧᱮᱞᱟᱵᱚᱞᱚᱱ ᱦᱟᱹᱞᱩᱣᱟᱹᱜ ᱛᱟᱨᱯᱚᱨᱮᱨ ᱫᱤᱱ ᱜᱮ ᱦᱮᱸ ᱥᱮ ᱟᱨ ᱱᱟᱣᱟ ᱴᱩ ᱠᱩᱡ ᱨᱮ ᱟᱞᱮ ᱥᱮᱜ ᱫᱚ ᱱᱟᱣᱟ ᱴᱩᱠᱩᱡ ᱨᱮ ᱫᱟᱠᱟ ᱠᱚ ᱪᱚᱸᱫᱟᱭᱟ ᱟᱨ ᱩᱛᱩ ᱦᱚᱸ ᱱᱟᱣᱟ ᱴᱩ ᱨᱮ᱾ ᱟ ᱡᱟᱦᱟᱸ ᱥᱩᱠᱨᱤ